ᱨᱚᱲ ᱟᱸᱡᱚᱢ ᱧᱟᱢ
ᱦᱮᱸ ᱟᱸᱡᱚᱢᱚᱜ ᱠᱟᱱᱟ ᱾
ᱚ ᱦᱮᱸ ᱟᱸᱡᱚᱢᱚᱜ ᱠᱟᱱᱟ ᱾ ᱪᱮᱜ ᱮᱢ ᱪᱤᱠᱟᱹᱭᱮᱼᱟ ᱱᱤᱭᱟᱹ ᱜᱷᱟᱹᱲᱤᱡ ᱫᱚ?
ᱮᱸ ᱪᱮᱫ ᱦᱚᱸ ᱵᱟᱝ-ᱟ ᱫᱩᱲᱩᱵ ᱵᱟᱲᱟ ᱦᱩᱭ ᱠᱟᱱᱟ ᱱᱚᱜᱼᱚᱭ ᱡᱚᱢ ᱵᱟᱲᱟ ᱟᱛᱮᱫ ᱾
ᱚ ᱦᱮᱸ ᱤᱧ ᱦᱚᱸ ᱫᱩᱲᱩᱵ ᱵᱟᱲᱟ ᱠᱟᱹᱱᱤᱧ
ᱳᱻ
ᱦᱩᱸ ᱛᱚ ᱵᱮᱥᱠᱩ ᱵᱮᱥ ᱜᱮᱭᱟᱢ?
ᱦᱮᱸ ᱵᱮᱥ ᱜᱮᱭᱟᱹᱧ ᱮᱠᱫᱚᱢ ᱟᱢᱮᱢ ᱵᱮᱥ ᱜᱮᱭᱟ
ᱦᱚᱸ ᱤᱧ ᱦᱚᱸ ᱵᱮᱥ ᱜᱮ ᱢᱮᱱᱟᱜ ᱠᱟᱫᱤᱧᱟ ᱱᱤᱭᱟᱹ ᱜᱷᱟᱹᱲᱤᱡ ᱫᱚ ᱦᱚᱸᱜᱼᱚᱭ
ᱮᱸ ᱚᱲᱟᱜ ᱨᱮᱱ ᱦᱚᱲ ᱠᱚ ᱱᱟᱯᱟᱭ ᱜᱮᱭᱟ
ᱦᱩᱸ ᱚᱲᱟᱜ ᱨᱮ ᱦᱚᱸ ᱱᱤᱭᱟᱹ ᱜᱷᱟᱹᱲᱤᱡ ᱫᱚ ᱵᱮᱥ ᱜᱮ ᱢᱮᱱᱟᱜ ᱠᱟᱜ ᱠᱚᱣᱟ ᱾ ᱛᱚ ᱟᱯᱮ ᱨᱮᱱ ᱚᱲᱟᱜ ᱦᱚᱲ ᱫᱚ ᱪᱮᱫ ᱞᱮᱠᱟ ᱢᱮᱱᱟᱜ ᱠᱟᱜ ᱠᱚᱣᱟ?
ᱟᱞᱮᱨᱤᱱ ᱚᱲᱟᱜ ᱦᱚᱲ ᱦᱚᱸ ᱱᱟᱯᱟᱭ ᱜᱮ ᱢᱮᱱᱟᱜ ᱠᱚᱣᱟ ᱾
ᱚ ᱦᱮᱸ ᱛᱚ ᱾
ᱦᱩᱸᱢ ᱟᱫᱚ ᱮᱸ ᱪᱮᱫ ᱤᱫᱤ ᱠᱟᱛᱮᱜ ᱞᱟᱝ ᱜᱟᱞᱢᱟᱨᱟᱣ ᱢᱤᱫ ᱴᱚᱯᱤᱠ ᱞᱟᱹᱭ ᱛᱟᱞᱟᱝ ᱢᱮ ᱥᱮ?
ᱞᱟᱹᱭᱮᱜ ᱛᱟᱦᱮᱞᱤᱧ ᱠᱤ ᱛᱟᱦᱞᱮ ᱵᱷᱟᱱᱰᱟᱱ ᱤᱫᱤ ᱠᱟᱛᱮ ᱞᱟᱝ ᱜᱟᱯᱟᱞᱢᱟᱨᱟᱜᱼᱟ ᱾
ᱵᱷᱟᱸᱰᱟᱱ ᱤᱧ ᱫᱚ ᱵᱷᱟᱸᱰᱟᱱ ᱫᱚ ᱵᱟᱹᱧ ᱵᱟᱰᱟᱭᱟ ᱥᱟᱹᱨᱤ ᱜᱮ‌᱾
ᱛᱟᱞᱦᱮ ᱵᱟᱦᱟ ᱯᱚᱨᱚᱵᱽ,
ᱩᱸ ᱵᱟᱦᱟ ᱯᱚᱨᱚᱵᱽ ᱮᱸ ᱚᱱᱟ ᱠᱚ ᱤᱫᱤ ᱠᱟᱛᱮ ᱤᱧ ᱢᱟ ᱡᱟᱹᱥ ᱛᱤ ᱠᱤᱪᱷᱩ ᱥᱟᱹᱨᱤ ᱜᱮ ᱵᱟᱹᱧ ᱵᱟᱲᱟᱭᱟ ᱮᱠᱫᱚᱢ ᱵᱟᱦᱟᱨᱮ ᱨᱮ ᱛᱟᱦᱮᱸ ᱦᱩᱭ ᱠᱟᱱᱟ ᱛᱚ ᱾
ᱛᱟᱦᱞᱮ ᱟᱢ ᱜᱮ ᱴᱚᱯᱤᱠ ᱟᱨᱚᱢᱵᱚᱭ ᱢᱮ ᱚᱠᱟᱴᱟᱜ ᱴᱚᱯᱤᱠ ᱛᱮ ᱜᱟᱯᱟᱞ ᱢᱟᱨᱟᱣ ᱦᱩᱭᱩᱜᱼᱟ ᱢᱮᱱᱛᱮ ᱾
ᱤᱧ ᱪᱮᱫ ᱴᱚᱯᱤᱠ ᱤᱧ ᱟᱨᱚᱢᱵᱚᱭᱟ ᱤᱧ ᱛᱚ ᱯᱟᱸᱡᱟ ᱛᱮᱜᱮ ᱵᱟᱹᱧ ᱧᱟᱢ ᱫᱟ? ᱟᱱᱟ ᱵᱟᱦᱟ ᱥᱚᱦᱚᱨᱟᱭ ᱠᱚ ᱱᱚᱣᱟ ᱠᱚ ᱵᱟᱫ ᱟᱛᱮᱫ? ᱟᱨ ᱟᱨ ᱡᱟᱸᱦᱟᱱᱟᱜ ᱢᱮᱱᱟᱜᱼᱟ ᱚᱝᱠᱟᱱᱟᱜ ᱟᱢ ᱫᱤᱥᱟᱹᱭ ᱫᱟ᱾
ᱦᱚᱸ ᱥᱳᱥᱟᱞ ᱢᱤᱰᱤᱭᱟ ᱛᱟᱦᱞᱮ ᱥᱳᱥᱟᱞ ᱢᱤᱰᱤᱭᱟ ᱤᱫᱤ ᱠᱟᱛᱮ ᱜᱮ ᱞᱟᱝ ᱜᱟᱯᱟᱞᱢᱟᱨᱟᱜᱼᱟ ᱾
ᱦᱮᱸ ᱢᱟ ᱜᱟᱱᱚᱜ ᱜᱮᱭᱟ ᱾
ᱛᱚ ᱱᱤᱛᱚᱜ ᱦᱚᱸᱜᱼᱚᱭ ᱡᱷᱚᱛᱚ ᱠᱤᱪᱷᱩ ᱧᱮᱞᱚᱜ ᱠᱟᱱᱟ ᱵᱟᱹᱲᱛᱤ ᱦᱚᱲ ᱜᱮ ᱢᱟᱱᱮ ᱡᱷᱚᱛᱚ ᱦᱚᱲ ᱜᱮ ᱥᱳᱥᱟᱞ ᱢᱤᱰᱤᱭᱟ ᱡᱚᱯᱲᱟᱣ ᱠᱟᱛᱮ ᱢᱮᱱᱟᱜ ᱠᱟᱜ ᱠᱚᱣᱟ ᱚᱠᱚᱭ ᱫᱚ, ᱵᱮᱥ ᱢᱟᱱᱮ ᱥᱳᱥᱟᱞ ᱢᱤᱰᱤᱭᱟ ᱥᱟᱶ ᱡᱚᱯᱲᱟᱣ ᱠᱟᱛᱮᱜ ᱵᱮᱥ ᱜᱮ ᱢᱮᱱᱟᱜ ᱠᱟᱜ ᱠᱚᱣᱟ ᱟᱨ ᱚᱠᱚᱭ ᱫᱚ ᱚᱠᱚᱭᱟᱜ ᱢᱟᱱᱮ ᱡᱤᱭᱚᱱ ᱫᱚ ᱯᱩᱨᱟᱹ ᱵᱟᱹᱲᱤᱡ ᱪᱟᱵᱟᱜ ᱠᱟᱱᱟ ᱛᱟᱦᱞᱮ ᱟᱢ ᱚᱠᱟᱴᱟᱜ ᱮᱢ ᱢᱮᱱᱟ ᱡᱮ ᱥᱳᱥᱟᱞ ᱢᱤᱰᱤᱭᱟ ᱨᱮ ᱵᱷᱟᱞᱮ ᱜᱮᱭᱟ ᱥᱮ ᱵᱟᱹᱲᱤᱡ ᱜᱮᱭᱟ ᱢᱮᱱ ᱛᱮ ᱾
ᱦᱮᱸ ᱧᱮᱞ ᱢᱮ ᱡᱷᱚᱛᱚ ᱪᱮᱫ ᱠᱟᱹᱧ ᱞᱟᱹᱭᱟ? ᱟᱸᱻ ᱡᱷᱚᱛᱚ ᱡᱤᱱᱤᱥ ᱨᱮᱱᱟᱜ ᱜᱮ ᱵᱷᱟᱹᱜᱤ ᱦᱚᱸ ᱫᱤᱠ ᱢᱮᱱᱟᱜᱼᱟ ᱟᱨ ᱵᱟᱹᱲᱤᱡ ᱦᱚᱸ ᱫᱤᱠ ᱢᱮᱱᱟᱜᱼᱟ ᱟᱨ ᱱᱚᱣᱟ ᱥᱳᱥᱟᱞ ᱢᱤᱰᱤᱭᱟ ᱫᱚ ᱟᱢ ᱪᱮᱫᱠᱟᱢ ᱪᱮᱫᱠᱟ ᱯᱟᱨᱯᱟᱥ ᱛᱮᱢ ᱵᱮᱵᱚᱦᱟᱨᱟ, ᱛᱚ ᱚᱱᱟ ᱞᱮᱠᱟ ᱟᱢᱦᱚᱸ ᱚᱱᱟ ᱨᱮᱱᱟᱜ ᱯᱷᱚᱞᱮᱢ ᱧᱟᱢᱟ। ᱛᱚ ᱟᱢ ᱡᱩᱫᱤ ᱵᱷᱟᱜᱮ ᱫᱤᱠ ᱡᱮ ᱢᱟᱱᱮ ᱵᱷᱟᱜᱮ ᱡᱤᱱᱤᱥ ᱞᱟᱹᱜᱤᱫ ᱮᱢ ᱵᱮᱵᱚᱦᱟᱨᱟ ᱛᱚ, ᱚᱵᱚᱥᱥᱳᱭ ᱮᱻ ᱵᱷᱟᱹᱜᱤ ᱮᱻ ᱵᱷᱟᱹᱜᱤ ᱯᱷᱚᱞᱟᱯᱷᱚᱞᱮᱢ ᱧᱟᱢᱟ। ᱟᱨ ᱡᱩᱫᱤ ᱵᱟᱹᱲᱤᱡ ᱡᱤᱱᱤᱥ ᱞᱟᱹᱜᱤᱫ ᱮᱢ ᱵᱮᱵᱚᱦᱟᱨᱟ, ᱚᱱᱠᱟᱜᱮ ᱵᱟᱹᱲᱤᱡ ᱮᱻ ᱯᱷᱚᱞᱟ ᱯᱷᱚᱞᱮᱢ ᱧᱟᱢᱟ। ᱛᱚ ᱱᱮᱛᱟᱨ ᱫᱚ, ᱮ ᱱᱮᱛᱟᱨ ᱡᱟᱦᱟᱸ ᱧᱮᱞ ᱧᱟᱢᱚᱜ ᱠᱟᱱᱟ ᱥᱳᱥᱟᱞ ᱢᱤᱰᱤᱭᱟ ᱨᱮ ᱡᱟᱹᱥᱛᱤ, ᱟᱫᱚ ᱪᱮᱫ? ᱱᱚᱣᱟ ᱨᱮᱜᱮ ᱡᱟᱹᱥᱛᱤ ᱴᱟᱭᱤᱢ ᱠᱚ ᱯᱟᱥ ᱮᱫᱟ। ᱮᱢᱱᱤ ᱢᱟᱱᱮ ᱱᱚᱣᱟ ᱟᱫᱚ ᱢᱟᱱᱮ ᱟᱡᱟᱜ ᱟᱠᱚᱣᱟᱜ ᱢᱩᱞᱞᱚᱵᱟᱱ ᱥᱚᱢᱚᱭᱴᱟᱜ ᱠᱚ ᱱᱚ ᱛᱚᱜ ᱚᱱᱟ ᱫᱚ ᱚᱱᱟ ᱥᱳᱥᱟᱞ ᱢᱤᱰᱤᱭᱟ ᱠᱚᱨᱮ ᱜᱮ ᱠᱚ ᱵᱚᱨᱵᱟᱫ ᱠᱟᱜ ᱠᱟᱱᱟ। ᱦᱮᱸ ᱦᱮᱸ ᱮᱠᱫᱚᱢ।
ᱤᱧ ᱦᱚᱸ ᱚᱱᱠᱟ ᱜᱤᱧ ᱢᱚᱱᱮᱭᱟ ᱡᱮ ᱥᱳᱥᱟᱞ ᱢᱤᱰᱤᱭᱟ ᱫᱚ ᱥᱮ ᱚᱱᱟ ᱱᱤᱛᱚᱜ ᱫᱚ ᱵᱟᱝ ᱧᱮᱞ ᱛᱮᱦᱚᱸ ᱢᱟᱱᱮ ᱵᱟᱹᱲᱤᱡ ᱜᱮᱭᱟ। ᱟᱨ ᱟᱫᱚ ᱚᱛᱤᱨᱤᱠᱛᱚ ᱧᱮᱞ ᱛᱮᱦᱚᱸ ᱵᱟᱹᱲᱤᱡ ᱜᱮᱭᱟ। ᱡᱩᱫᱤ ᱵᱟᱝᱮᱢ ᱧᱮᱞᱟ ᱥᱮ ᱥᱳᱥᱟᱞ ᱢᱤᱰᱤᱭᱟ ᱥᱮ ᱡᱚᱯᱲᱟᱣ ᱵᱟᱢ ᱛᱟᱦᱮᱱᱟ ᱟᱢ ᱫᱚ ᱛᱟᱦᱟᱞᱮ ᱟᱹᱰᱤ ᱠᱤ ᱪᱷᱩ ᱱᱤᱛᱚᱜ ᱫᱚ ᱡᱮᱢᱚᱱ, ᱥᱟᱱᱟᱢᱟᱜ ᱜᱮ ᱥᱟᱱᱟᱢ ᱠᱟᱹᱢᱤ ᱜᱮ ᱢᱟᱱᱮ ᱚᱱᱞᱟᱭᱤᱱ ᱛᱮ ᱦᱤᱡᱩᱜ ᱠᱟᱱᱟ। ᱛᱟᱦᱚᱞᱮ ᱟᱢ ᱡᱩᱫᱤ ᱥᱳᱥᱟᱞ ᱥᱳᱥᱟᱞ ᱢᱤᱰᱤᱭᱟ ᱨᱮ ᱡᱚᱯᱲᱟᱣ ᱵᱟᱢ ᱛᱟᱦᱮᱱᱟ᱾ ᱟᱢ ᱪᱮᱫ ᱜᱮ ᱵᱟᱢ ᱵᱩᱡᱽ ᱫᱟᱲᱮᱭᱟᱜᱼᱟ। ᱚᱠᱟ ᱞᱮᱠᱟ ᱦᱩᱭᱩᱜ ᱠᱟᱱᱟ ᱥᱮ ᱵᱟᱭ ᱦᱩᱭᱩᱜ ᱠᱟᱱᱟ। ᱪᱮᱫ ᱠᱟᱹᱢᱤ ᱠᱚ ᱦᱩᱭᱩᱜ ᱠᱟᱱᱟ। ᱵᱟᱭ ᱦᱩᱭᱩᱜ ᱠᱟᱱᱟ ᱚᱱᱟ ᱦᱚᱸ ᱵᱟᱢ ᱵᱩᱡᱽ ᱫᱟᱲᱮᱭᱟᱜᱼᱟ। ᱟᱨ ᱡᱩᱫᱤ ᱢᱟᱱᱮ ᱡᱚᱯᱲᱟᱣ ᱠᱟᱛᱮᱢ ᱛᱟᱦᱮᱱᱟ। ᱱᱮᱛᱟᱨ ᱮᱢᱚᱱ ᱦᱚᱲ ᱠᱚ ᱢᱮᱱᱟᱜ ᱠᱟᱜ ᱠᱚᱣᱟ। ᱢᱟᱱᱮ ᱡᱟᱦᱟᱸᱭ ᱫᱚ ᱥᱳᱥᱟᱞ ᱢᱤᱰᱤᱭᱟ ᱨᱮ ᱥᱟᱶ ᱡᱚᱯᱲᱟᱣ ᱛᱚ ᱢᱮᱱᱟᱜ ᱠᱟᱜ ᱠᱚᱣᱟ, ᱛᱚ ᱵᱷᱟᱜᱮ ᱠᱤᱪᱷᱩ ᱫᱚ ᱵᱟᱝᱠᱚ ᱧᱮᱞᱟ? ᱥᱩᱫᱩ ᱵᱟᱹᱲᱤᱡ ᱥᱮᱫ ᱜᱮᱠᱚ ᱥᱮᱱᱚᱜ ᱠᱟᱱᱟ। ᱡᱮᱢᱚᱱ ᱟᱹᱰᱤ ᱜᱷᱟᱹᱲᱤᱡ ᱚᱠᱚᱭ ᱠᱚᱫᱚ ᱦᱚᱳᱭᱛᱳ, ᱵᱟᱨ ᱯᱮ ᱜᱷᱚᱱᱴᱟ ᱫᱷᱩᱨᱭᱟᱹ ᱢᱟᱱᱮ ᱥᱳᱥᱟᱞ ᱢᱤᱰᱤᱭᱟ ᱨᱮ ᱱᱤᱛᱚᱜ ᱡᱟᱦᱟᱸ ᱵᱟᱹᱲᱛᱤ ᱪᱟᱞᱟᱜ ᱠᱟᱱᱟ। ᱨᱤᱞᱥ ᱵᱷᱤᱰᱭᱳ ᱠᱚ ᱵᱟᱹᱲᱛᱤ ᱠᱚ ᱧᱮᱞᱟ। ᱚᱠᱚᱭ ᱫᱚ ᱦᱚᱳᱭᱛᱳ ᱵᱟᱨᱯᱮ ᱜᱷᱚᱱᱴᱟ ᱫᱷᱚᱨᱮ ᱚᱱᱟ ᱜᱮ ᱧᱮᱞ ᱟᱠᱟ ᱜᱮ ᱛᱟᱦᱮᱱ ᱠᱟᱱᱟᱭ। ᱢᱟᱱᱮ ᱱᱤᱡᱮᱨ ᱡᱟᱦᱟᱸᱛᱤᱱᱟᱹᱜ ᱧᱮᱞ ᱫᱚᱨᱠᱟᱨ, ᱚᱱᱠᱟ ᱫᱚ ᱵᱟᱝᱠᱚ ᱵᱮᱵᱚᱦᱟᱨᱮᱫᱼᱟ ᱚᱠᱚᱭ ᱦᱚᱸ।
ᱦᱮᱸ ᱦᱳᱭ ᱦᱳᱭ ᱮᱠᱫᱚᱢ ᱟᱹᱰᱤ ᱵᱷᱟᱜᱮ, ᱱᱟᱯᱟᱭ ᱠᱟᱛᱷᱟᱢ ᱞᱟᱹᱭ ᱠᱮᱫᱟ। ᱱᱚᱝᱠᱟ ᱜᱮ ᱧᱮᱞ ᱧᱟᱢᱚᱜ ᱠᱟᱱᱟ ᱱᱮᱛᱟᱨ ᱫᱚ ᱥᱟᱹᱨᱤ ᱜᱮ, ᱵᱷᱟᱜᱮ ᱮ ᱠᱷᱚᱱᱟᱜ ᱡᱟᱹᱥᱛᱤ ᱵᱟᱹᱲᱤᱡ ᱡᱤᱱᱤᱥ ᱞᱟᱹᱜᱤᱫ ᱜᱮᱠᱚ ᱢᱟᱱᱮ ᱵᱮᱵᱚᱦᱟᱨ ᱫᱟᱠᱚ᱾ ᱢᱟᱱᱮ ᱟᱠᱚ ᱦᱚᱸ ᱵᱟᱠᱚ ᱵᱩᱡᱽ ᱫᱟᱲᱮᱭᱟᱜ ᱠᱟᱱᱟ ᱡᱮ ᱱᱚᱣᱟ ᱫᱚ ᱵᱟᱹᱲᱤᱡ ᱡᱚᱜ ᱠᱟᱱᱟ ᱟᱨ ᱪᱮᱫ, ᱚᱝᱠᱟ ᱵᱮᱯᱟᱨ ᱴᱟᱡ ᱫᱚ᱾
ᱚᱱᱟ ᱦᱚᱸ ᱵᱟᱝᱠᱚ ᱵᱩᱡᱽ ᱫᱟ᱾ ᱵᱟᱝᱠᱷᱟᱱ ᱫᱚ ᱥᱳᱥᱟᱞ ᱢᱤᱰᱤᱭᱟ ᱫᱟᱨᱟᱭ ᱦᱤᱛᱚᱜ ᱛᱚᱢᱟ ᱡᱷᱚᱛᱚ ᱜᱮ ᱚᱞᱚᱜ ᱯᱟᱲᱦᱟᱣ ᱦᱚᱸ ᱜᱟᱱᱚᱜ ᱠᱟᱱᱟ ᱚᱲᱟᱜ ᱨᱮ ᱫᱩᱲᱩᱵ ᱫᱩᱲᱩᱵ ᱠᱟ ᱛᱟᱨᱯᱚᱨᱮ ᱚᱲᱟᱜ ᱨᱮ ᱫᱩᱲᱩᱵ ᱠᱟᱛᱮᱜ ᱜᱮ ᱮᱴᱟᱜ ᱦᱚᱲ ᱥᱟᱶ ᱨᱚᱯᱚᱲ, ᱥᱮ ᱮᱴᱟᱜ ᱦᱚᱲ ᱥᱟᱶ ᱩᱯᱨᱩᱢ ᱦᱚᱸ ᱦᱩᱭᱩᱜ ᱠᱟᱱᱟ᱾ ᱚᱱᱟ ᱥᱟᱶᱛᱮ ᱮᱴᱟᱜ ᱫᱤᱥᱚᱢ ᱨᱮᱱᱟᱜ ᱠᱟᱞᱪᱟᱨ ᱚᱸᱰᱮᱱᱟᱜ ᱚᱸᱰᱮ ᱨᱮᱱ ᱢᱟᱹᱱᱢᱤ ᱪᱮᱫ ᱞᱮᱠᱟ ᱛᱟᱦᱮᱸᱱᱟᱠᱚ, ᱚᱸᱰᱮᱱᱟᱜ ᱡᱟᱭᱜᱟ ᱠᱚ ᱪᱮᱫ ᱞᱮᱠᱟ, ᱪᱮᱫ ᱞᱮᱠᱟ ᱦᱚᱨᱚᱜ ᱵᱟᱸᱫᱮ ᱚᱸᱰᱮ ᱚᱱᱛᱮᱱᱟᱜ, ᱚᱱᱟ ᱠᱚᱦᱚᱸ ᱵᱚᱱ ᱵᱟᱰᱟᱭ ᱫᱟᱲᱮᱜ ᱠᱟᱱᱟ ᱢᱟᱱᱮ ᱥᱩᱫᱷᱩ ᱢᱟᱛᱨᱚ ᱚᱲᱟᱜ ᱨᱮ ᱫᱩᱲᱩᱵ ᱫᱩᱲᱩᱵ ᱜᱮ ᱢᱟᱱᱮ ᱥᱮᱱ ᱦᱚᱸ ᱵᱟᱝ ᱦᱩᱭᱩᱜ ᱠᱟᱱ ᱛᱟᱵᱚᱱᱟ ᱥᱮ ᱚᱸᱰᱮ ᱪᱟᱞᱟᱣ ᱠᱟᱛᱮᱜ ᱠᱩᱞᱤ ᱵᱟᱲᱟ ᱚᱝᱠᱟ ᱦᱚᱸ ᱵᱟᱭ ᱦᱩᱭᱩᱜ ᱠᱟᱱ ᱛᱟᱵᱚᱱᱟ ᱦᱮᱸ᱾ ᱚᱱᱟ ᱫᱤᱠ ᱫᱤᱭᱮ ᱠᱷᱚᱡ ᱫᱚ ᱢᱟᱱᱮ ᱥᱳᱥᱟᱞ ᱢᱤᱰᱤᱭᱟ ᱫᱚ ᱱᱟᱯᱟᱭ ᱜᱮᱭᱟ ᱢᱮᱱᱛᱮ ᱤᱧ ᱫᱩᱧ ᱢᱚᱱᱮᱭᱟ᱾
ᱦᱩᱸ ᱦᱳᱭ ᱦᱳᱭ, ᱮᱠᱫᱚᱢ᱾
ᱛᱚ ᱱᱮᱛᱟᱨ ᱢᱟ ᱵᱟᱹᱲᱛᱤ ᱜᱮ ᱧᱮᱞᱚᱜ ᱠᱟᱱᱟ ᱡᱟᱦᱟᱸ ᱥᱮᱫᱟᱭᱟᱜ ᱵᱟᱹᱲᱛᱤ ᱛᱟᱦᱮᱸᱜ ᱠᱟᱱᱟ ᱡᱮᱢᱚᱱ ᱴᱤ. ᱵᱷᱤ., ᱴᱮᱞᱤᱵᱷᱤᱥᱚᱱ, ᱛᱟᱯᱚᱨᱮ ᱨᱮᱰᱤᱭᱳ, ᱱᱮ ᱛᱮ ᱨᱮᱦᱚᱸ ᱚᱱᱟ ᱠᱚᱫᱚ ᱵᱟᱹᱭ ᱵᱟᱹᱭᱛᱮ ᱟᱫ ᱪᱟᱵᱟᱭᱮᱱᱟ᱾ ᱛᱚ ᱚᱱᱟ ᱠᱚ ᱤᱫᱤ ᱠᱟᱛᱮ ᱟᱢ ᱡᱟᱦᱟᱸᱱᱟᱜ ᱟᱸ ᱚᱝᱠᱟ ᱵᱟᱨ ᱠᱤ ᱠᱤᱪᱷᱩ ᱜᱟᱱ ᱠᱟᱛᱷᱟ
ᱮ ᱦᱮᱸ ᱟᱫᱚ ᱮᱸᱻ ᱡᱩᱜᱽ ᱯᱚᱨᱤᱵᱚᱨᱛᱚᱱ ᱥᱟᱶ ᱥᱟᱶᱛᱮ ᱚᱱᱟ ᱠᱚᱫᱚ ᱯᱚᱨᱤᱵᱚᱨᱛᱚᱱᱚᱜ ᱜᱮᱭᱟ ᱱᱚᱣᱟ ᱠᱚᱫᱚ ᱟᱵᱚ ᱞᱟᱦᱟᱻ ᱠᱷᱚᱱᱟᱜ ᱜᱮ ᱵᱚᱱ ᱧᱮᱞ ᱟᱹᱜᱩ ᱟᱠᱟᱫᱟ, ᱛᱚ ᱚᱱᱟ ᱫᱚ ᱮᱸ ᱛᱤᱱᱟᱹᱜ ᱛᱤᱱᱟᱹᱜ ᱡᱟᱹᱥᱛᱤ ᱮᱰ ᱮᱰᱵᱷᱟᱱᱥ ᱱᱟᱣᱟ ᱡᱤᱱᱤᱥ ᱦᱟ ᱦᱤᱡᱩᱜᱼᱟ, ᱛᱚ ᱢᱟᱨᱮ ᱡᱤᱱᱤᱥ ᱠᱚᱫᱚ ᱵᱚᱱ ᱦᱤᱲᱤᱧ ᱜᱮᱭᱟ ᱚᱱᱟ ᱫᱚ ᱥᱟᱵᱷᱟᱵᱤᱠ ᱡᱤᱱᱤᱥ ᱜᱮ ᱠᱟᱱᱟ᱾ ᱟᱫᱚ ᱦᱩᱭᱩᱜ ᱠᱟᱱᱟ ᱱᱚᱜᱼᱚᱭ ᱡᱮᱢᱚᱱ ᱱᱮᱛᱟᱨ ᱢᱳᱵᱟᱭᱤᱞ ᱯᱷᱳᱱ ᱡᱚᱛᱚ ᱦᱚᱲ ᱵᱚᱱ ᱧᱟᱢ ᱠᱟᱫᱟ, ᱟᱫᱚ ᱡᱮᱦᱮᱛᱩ ᱟᱫᱚ ᱚᱱᱟ ᱠᱷᱟᱹᱛᱤᱨ ᱟᱫᱚ ᱱᱮᱛᱟᱨ ᱫᱚ ᱴᱤ. ᱵᱷᱤ. ᱠᱚ ᱨᱮᱱᱟᱜ ᱯᱨᱚᱭᱭᱳᱡᱚᱱ ᱠᱚᱫᱚ ᱵᱟᱵᱚᱱ ᱢᱚᱱᱮᱭᱟᱜ ᱡᱟᱦᱟᱸ ᱴᱤ. ᱵᱷᱤ., ᱨᱮᱰᱤᱭᱳ ᱠᱚ ᱟᱫᱚ ᱦᱮᱸ᱾ ᱟᱫᱚ ᱟᱢ ᱪᱮᱫ ᱞᱮᱠᱟᱢ ᱞᱟᱹᱭᱟ?
ᱤᱧ ᱦᱚᱸ ᱚᱝᱠᱟᱜᱮᱧ ᱢᱚᱱᱮᱭᱟ ᱡᱮ ᱠᱟᱨᱚᱱ ᱡᱚᱛᱚ ᱜᱮ ᱡᱮᱦᱮᱛᱩ ᱯᱟᱞᱴᱟᱣ ᱦᱮᱡ ᱠᱟᱱᱟ ᱚᱱᱟᱛᱮ ᱟᱫᱚ ᱚᱱᱟ ᱠᱚᱫᱚ ᱢᱟᱱᱮ ᱩᱱᱟᱹᱜ ᱚᱱᱟ ᱢᱟᱱᱮ ᱞᱟᱦᱟᱛᱮ ᱡᱚᱠᱷᱚᱱ ᱚᱱᱟ ᱡᱩᱜᱽ ᱟᱵᱮᱱ ᱞᱟᱦᱟᱛᱮ ᱡᱚᱠᱷᱚᱱ ᱛᱟᱦᱮᱸᱜ ᱠᱟᱱᱟ ᱞᱟᱦᱟ ᱛᱮᱱᱟᱜ ᱡᱮᱱᱟᱨᱮᱥᱚᱱ ᱠᱩ ᱠᱷᱤ ᱨᱮᱫᱚ ᱢᱟᱱᱮ ᱴᱤ. ᱵᱷᱤ. ᱠᱚ ᱥᱮ ᱴᱮᱞᱤᱵᱮ ᱦᱮᱸ ᱨᱤᱰᱤᱭᱳ ᱚᱱᱟ ᱠᱚᱜᱮ ᱵᱮᱥ ᱛᱟᱦᱮᱸᱜ ᱠᱟᱱᱟ ᱢᱮᱱᱠᱷᱟᱱ ᱱᱤᱛᱚᱜ -ᱟᱜ ᱡᱩᱜᱽ ᱨᱮᱫᱚ ᱚᱱᱟ ᱠᱚᱫᱚ ᱩᱱᱟᱹᱜ ᱫᱚ ᱠᱟᱹᱢᱤ ᱨᱮᱫᱚ ᱦᱤᱛᱚᱜ ᱫᱚ ᱵᱟᱭ ᱞᱟᱜᱟᱜ-ᱟ ᱠᱟᱨᱚᱱ ᱱᱤᱛᱚᱜ ᱫᱚ ᱢᱳᱵᱟᱭᱤᱞ ᱜᱮ ᱥᱮ ᱥᱢᱟᱨᱴ ᱯᱷᱳᱱ ᱜᱮ ᱵᱟᱹᱲᱛᱤ ᱦᱤᱛᱚᱜ ᱫᱚ, ᱠᱟᱹᱢᱤ ᱨᱮᱱᱟᱜ ᱛᱚ ᱠᱟᱱᱟ᱾ ᱚᱱᱟ ᱠᱚᱨᱮ ᱫᱚ ᱡᱮᱢᱚᱱ ᱡᱟᱦᱟᱸᱱᱟᱜ ᱡᱤᱱᱤᱥ ᱦᱚᱸ ᱦᱩᱴ ᱠᱚᱨᱮ ᱫᱚ ᱵᱟᱝ ᱵᱩᱡᱽ ᱫᱟᱲᱮᱭᱟᱜ-ᱟ ᱱᱤᱭᱩᱡ ᱠᱚᱦᱚᱸ, ᱴᱤ. ᱵᱷᱤ. ᱨᱮᱦᱚᱸ ᱛᱚ ᱡᱮᱢᱚᱱ ᱱᱤᱭᱩᱥ ᱛᱚ ᱦᱟᱢ ᱢᱟᱱᱮ ᱟᱢ ᱱᱤᱨᱫᱤᱥᱴᱚ ᱴᱟᱭᱤᱢ ᱨᱮ ᱧᱮᱞ ᱞᱟᱜᱟᱣ ᱢᱮᱭᱟ, ᱛᱚᱵᱮ ᱠᱷᱟᱱ ᱚᱱᱟ ᱱᱤᱭᱩᱥ ᱮᱢ ᱵᱟᱰᱟᱭ ᱫᱟᱲᱮᱭᱟᱜ-ᱟ᱾ ᱡᱩᱫᱤ ᱤᱱᱟᱹ ᱴᱟᱭᱤᱢ ᱨᱮ ᱵᱟᱝ ᱮᱢ ᱧᱮᱞ ᱠᱮᱜ-ᱟ ᱛᱟᱦᱚᱞᱮ ᱵᱟᱝᱮᱢ ᱵᱟᱰᱟᱭ ᱫᱟᱲᱮᱭᱟᱜ-ᱟ᱾ ᱢᱮᱱᱠᱷᱟᱱ ᱢᱳᱵᱟᱭᱤᱞ ᱨᱮᱫᱚ ᱟᱢ ᱡᱚ ᱠᱷᱚᱱᱮᱢ ᱢᱚᱱᱮᱭᱟ ᱡᱟᱦᱟᱸ ᱨᱮᱱᱟᱜ ᱱᱤᱭᱩᱥ ᱵᱟᱰᱟᱭ ᱥᱟᱱᱟ ᱢᱮᱭᱟ ᱥᱮ ᱱᱤᱛᱚᱜ ᱪᱮᱫ ᱠᱚ ᱦᱩᱭᱩᱜ ᱠᱟᱱᱟ ᱪᱮᱫ ᱠᱚ ᱜᱷᱚᱴᱟᱣᱮᱱᱟ ᱚᱱᱟ ᱠᱚ ᱢᱟᱱᱮ ᱟᱢ ᱢᱟᱱᱮ ᱥᱚᱸᱜᱮ ᱥᱚᱸᱜᱮ ᱜᱮᱢ ᱵᱩᱡᱷᱟᱹᱣ ᱧᱟᱢ ᱫᱟᱲᱮᱭᱟᱜ-ᱟ᱾
ᱦᱳᱭ ᱦᱳᱭ ᱟᱨ ᱡᱮᱢᱚᱱ ᱱᱚᱜ-ᱚᱭ ᱴᱤ. ᱵᱷᱤ. ᱠᱚᱨᱮ ᱫᱚ ᱢᱤᱫᱴᱤᱡ ᱮᱸᱻ ᱮᱰ ᱵᱷᱮᱴᱟᱡᱽ ᱵᱚᱞᱚᱱᱟ ᱟᱨ ᱪᱮᱫ, ᱚᱱᱟ ᱠᱚ ᱠᱟᱹᱴᱤᱡ ᱮᱸ ᱪᱮᱫ ᱥᱚᱢᱚᱭ ᱮᱠᱥᱴᱨᱟ ᱥᱚᱢᱚᱭ ᱵᱚᱨᱵᱟᱫᱚᱜ-ᱟ ᱦᱮᱪᱮ ᱱᱚᱣᱟ ᱫᱚ ᱢᱳᱵᱟᱭᱤᱞ ᱫᱟᱭ ᱛᱮᱠᱷᱟᱱ ᱚᱱᱟ ᱠᱚ ᱫᱚ ᱢᱟᱱᱮ, ᱵᱟᱢ ᱧᱮᱞ ᱨᱮᱦᱚᱸ ᱜᱟᱱᱚᱜ ᱜᱮᱭᱟ ᱪᱮᱫ ᱠᱚᱫᱚ᱾
ᱦᱩᱸ᱾
ᱮᱰ ᱵᱷᱮᱴᱟᱡ ᱠᱚᱫᱚ ᱵᱟᱝ ᱦᱟᱹᱡᱩᱜ ᱜᱮᱭᱟ ᱦᱳᱭ, ᱚᱱᱮ ᱚᱱᱟ ᱜᱮ᱾
ᱱᱤᱛᱚᱜ ᱢᱟ ᱦᱚᱸᱜ-ᱚᱭ ᱱᱚᱣᱟ ᱡᱟᱞᱟ ᱱᱚᱣᱟ ᱥᱳᱥᱟᱞ ᱢᱤᱰᱤᱭᱟ ᱠᱷᱟᱹ ᱛᱤᱨ ᱥᱮ ᱤᱱᱴᱟᱨᱱᱮᱴ ᱠᱷᱟᱹᱛᱤᱨ ᱛᱮ ᱢᱟᱱᱮ ᱫᱤᱥᱚᱢ ᱨᱮᱱᱟᱜ ᱫᱚᱢᱮ ᱩᱱᱱᱚᱛᱤ ᱜᱮ ᱦᱩᱭᱩᱜ ᱠᱟᱱᱟ ᱫᱤᱥᱚᱢ ᱨᱮᱱᱟᱜ ᱢᱟ
ᱦᱮᱸ ᱦᱮᱸ ᱮᱠᱫᱚᱢ᱾
ᱡᱷᱚᱛᱚ ᱠᱤᱪᱷᱩ ᱜᱮ᱾ ᱢᱟᱱᱮ ᱚᱱ ᱢᱟᱱᱮ ᱚᱱ ᱤᱱᱴᱟᱨᱱᱮᱴ ᱛᱮᱜᱮ ᱥᱟᱱᱟᱢᱟᱜ ᱠᱤᱪᱷᱩ ᱥᱟᱱᱟᱢᱟᱜ ᱜᱮ ᱦᱩᱭᱩᱜ ᱠᱟᱱᱟ᱾ ᱱᱤᱛᱳᱜ ᱫᱚ ᱢᱟᱱᱮ ᱢᱟᱹᱱᱢᱤ ᱠᱳᱱᱳ ᱚᱠᱛᱚ ᱜᱮ ᱠᱷᱚᱨᱚᱪ ᱵᱟᱝ ᱞᱟᱜᱟᱣ ᱢᱟᱱᱮ ᱠᱳᱱᱳ ᱠᱤᱪᱷᱩ ᱠᱟᱹᱢᱤ ᱞᱟᱹᱜᱤᱫ ᱛᱮ
ᱦᱮᱸ ᱦᱮᱸ᱾
ᱦᱮᱸ᱾
ᱦᱮᱸ ᱛᱤᱱᱟᱹᱜ ᱴᱟᱜ ᱟ ᱦᱮᱸ ᱛᱤᱱᱟᱹᱜ ᱴᱟᱜ ᱫᱤᱱ ᱯᱟᱨᱚᱢᱚᱜ ᱠᱟᱱᱟ ᱩᱱᱟᱹᱜ ᱴᱟᱜ ᱢᱟᱱᱮ ᱱᱚᱣᱟ ᱮ ᱴᱮᱠᱱᱳᱞᱚᱡᱤ ᱵᱮᱯᱟᱨ ᱠᱚᱛᱚ ᱢᱮᱱᱟᱜ-ᱟ ᱟᱨᱦᱚᱸ ᱟ ᱞᱟᱦᱟ ᱥᱮᱫ ᱜᱮ ᱤᱭᱟᱹ ᱪᱟᱪᱟᱞᱟᱜ ᱠᱟᱱᱟ ᱟᱨᱦᱚᱸ ᱢᱟᱱᱮ ᱩᱱᱱᱚᱛᱤ ᱤᱫᱤ ᱠᱟᱱᱟ ᱟᱨ ᱪᱮᱫ?
ᱦᱮᱸ ᱟᱨ ᱱᱮᱛᱟᱨ ᱫᱚ ᱧᱮᱞᱚᱜ ᱠᱟᱱᱟ ᱡᱮ ᱱᱚᱜ-ᱚᱭ ᱟᱨᱦᱚᱸ ᱢᱤᱫᱴᱮᱱ ᱡᱮᱢᱚᱱ ᱥᱳᱥᱟᱞ ᱢᱤᱰᱤᱭᱟ ᱨᱮᱱᱟᱜ ᱠᱷᱟᱨᱟᱯ ᱫᱤᱠ ᱱᱮᱛᱟᱨ ᱧᱮᱞᱚᱜ ᱠᱟᱱᱟ ᱡᱮ ᱱᱚᱣᱟ ᱠᱚ ᱦᱮᱡ ᱠᱟᱛᱮ ᱟᱹᱰᱤ ᱤᱥᱛᱷᱟᱱ ᱢᱟᱱᱮ ᱜᱤᱫᱽᱨᱟᱹ ᱠᱚᱜᱮ ᱚᱞᱚᱜ ᱯᱟᱲᱦᱟᱜ ᱥᱮᱫ ᱫᱚ ᱢᱚᱱᱮ ᱜᱮ ᱵᱟᱝ ᱠᱚ ᱮᱢᱟᱜ ᱠᱟᱱᱟ ᱢᱟᱱᱮ ᱥᱩᱫᱷᱩ ᱢᱟᱛᱨᱚ ᱟᱠᱚ ᱥᱳᱥᱟᱞ ᱢᱤᱰᱤᱭᱟ ᱨᱮᱜᱮ ᱵᱟᱹᱲᱛᱤ ᱢᱟᱱᱮ ᱵᱷᱤᱡᱤᱴ ᱠᱚ ᱛᱟᱦᱮᱱ ᱠᱟᱱᱟ ᱥᱮ ᱟᱠᱚᱣᱟᱜ ᱴᱟᱭᱤᱢ ᱫᱚ ᱚᱱᱟ ᱨᱮᱜᱮ ᱠᱚ
ᱦᱮᱸ ᱦᱮᱸ ᱟᱨ ᱱᱮᱛᱟᱨ ᱱᱮᱛᱟᱨ ᱨᱮᱱ ᱜᱤᱫᱽᱨᱟᱹ ᱠᱚᱢ ᱧᱮᱞ ᱟᱠᱟᱫ ᱠᱚᱣᱟ ᱥᱮ ᱵᱟᱝᱟ ᱱᱟᱦᱟᱜ ᱱᱤᱛᱚᱜ ᱯᱷᱟᱭᱤᱵ ᱥᱮ ᱥᱤᱠᱥ ᱠᱚ ᱨᱟᱠᱟᱵ ᱮᱱ ᱠᱷᱟᱱ ᱜᱮ ᱩᱱᱠᱩ ᱟᱭᱳ ᱵᱟᱵᱟ ᱴᱷᱮᱱ ᱱᱤᱭᱟᱹ ᱢᱤᱫᱴᱤᱡ ᱤᱭᱟᱹ ᱠᱚ ᱫᱟᱹᱵᱤ ᱠᱚ ᱫᱚᱦᱚᱭᱟ ᱡᱮ ᱤᱧ ᱯᱷᱳᱱ ᱠᱤᱨᱤᱧ ᱢᱮ ᱦᱮ ᱵᱟᱝ ᱠᱷᱟᱱ ᱤᱧᱫᱚ ᱤᱥᱠᱩᱞ ᱵᱟᱹᱧ ᱪᱟᱞᱟᱜ-ᱟ ᱥᱮ ᱵᱟᱹᱧ ᱯᱟᱲᱦᱟᱜ-ᱟ ᱦᱚᱜ-ᱱᱟ ᱢᱤᱫᱴᱤᱡ ᱱᱮᱛᱟᱨ ᱫᱚ
ᱚᱱᱠᱟ ᱜᱮᱛᱚ ᱧᱮᱞᱚᱜ ᱠᱟᱱᱟ ᱟᱫᱚ ᱚᱱᱟ ᱦᱮᱸ ᱟᱫᱚ ᱚᱱᱟ ᱞᱟᱹᱜᱤᱫ ᱛᱮᱫᱚ ᱤᱧᱫᱩᱧ ᱢᱮᱱᱟ ᱯᱷᱮᱢᱮᱞᱤ ᱢᱮᱢᱵᱟᱨ ᱜᱮ ᱢᱟᱱᱮ ᱫᱟᱹᱭᱤ ᱨᱮᱫᱚ ᱠᱚ ᱯᱟᱲᱟᱜ ᱠᱟᱱᱟ ᱠᱟᱨᱚᱱ ᱩᱱᱤ ᱯᱷᱤᱢᱮᱞ ᱢᱤᱫᱴᱮᱱ ᱯᱷᱮᱢᱮᱞᱤ ᱨᱮᱱ ᱦᱚᱲ ᱡᱩᱫᱤ ᱠᱟᱹᱴᱤᱡ ᱠᱷᱚᱱ ᱟᱡ ᱨᱮᱱ ᱜᱤᱫᱽᱨᱟᱹ ᱥᱮ ᱢᱟᱱᱮ ᱟᱡ ᱟᱡ ᱨᱮᱱ ᱜᱤᱫᱽᱨᱟᱹ ᱡᱩᱫᱤ ᱢᱳᱵᱟᱭᱤᱞ ᱤᱫᱤ ᱠᱟᱛᱮᱫ ᱵᱟᱭ ᱥᱮᱬᱟᱭᱟ ᱥᱮ ᱵᱟᱭ ᱞᱟᱹᱭ ᱟᱭᱟ ᱛᱟᱦᱚᱞᱮ ᱩᱱᱤ ᱜᱤᱫᱽᱨᱟᱹ ᱦᱩᱴ ᱠᱚᱨᱮ ᱠᱚᱨᱮ ᱫᱚ ᱩᱱᱟᱹᱜ ᱢᱟᱱᱮ ᱢᱳᱵᱟᱭᱤᱞ ᱪᱮᱛᱟᱱ ᱨᱮ ᱮᱰᱤᱠᱥᱮᱱ ᱵᱟᱝ ᱵᱟᱹᱲᱛᱤᱜ ᱛᱟᱭᱟ ᱥᱮ ᱚᱲᱟᱜ ᱨᱮ ᱡᱩᱫᱤ ᱠᱚ ᱢᱮᱛ ᱢᱮᱛᱟᱭᱟ ᱡᱮ ᱟᱢᱫᱚ ᱱᱤᱛᱚᱜ ᱠᱷᱚᱡ ᱫᱚ ᱢᱳᱵᱟᱭᱤᱞ ᱠᱚ ᱟᱞᱚᱢ ᱵᱮᱵᱚᱦᱟᱨᱟ ᱥᱮ ᱱᱤᱛᱚᱜ ᱫᱚ ᱢᱟᱱᱮ ᱚᱞᱚᱜ ᱯᱟᱲᱦᱟᱜ ᱨᱮᱱᱟᱜ ᱡᱤᱭᱚᱱ ᱠᱟᱱ ᱛᱟᱢᱟ ᱥᱮ ᱵᱮᱵᱚ ᱜᱮᱭᱟ ᱢᱤᱫ ᱥᱚᱢᱚᱭ ᱫᱚ ᱥᱮ ᱞᱟᱹᱠᱛᱤᱜ ᱜᱮᱭᱟ ᱵᱮᱵᱚᱦᱟᱨ ᱦᱚᱸ ᱞᱟᱹᱠᱛᱤ ᱠᱟᱱᱟ ᱛᱚ ᱚᱱᱠᱟ ᱦᱚᱸ ᱡᱩᱫᱤ ᱵᱟᱝ ᱠᱚ ᱢᱮᱛ ᱭᱟ ᱛᱟᱦᱞᱮ ᱩᱱᱠᱩ ᱢᱟᱱᱮ ᱟᱨ ᱜᱤᱫᱽᱨᱟᱹ ᱫᱚ ᱢᱮᱱ ᱜᱮᱭᱟᱭ ᱥᱮ ᱡᱮ ᱤᱧ ᱫᱚ ᱛᱟᱦᱚᱞᱮ ᱡᱩᱫᱤ ᱱᱚᱣᱟ ᱵᱟᱝᱯᱮ ᱠᱤᱨᱤᱧᱟ ᱥᱮ ᱵᱟᱝᱯᱮ ᱦᱟᱛᱟᱣᱤᱧᱟᱹ ᱤᱥᱠ ᱠᱩᱞ ᱵᱟᱹᱧ ᱪᱟᱞᱟᱜᱼᱟ ᱥᱮ ᱵᱟᱧ ᱪᱤᱠᱟᱹᱭᱟ ᱦᱟᱱᱟᱭᱟᱧ ᱱᱚᱣᱟᱭᱟᱧ ᱢᱟᱱᱮ ᱛᱤᱱᱟᱹᱜ ᱠᱤᱪᱷᱩ ᱟᱹᱰᱤ ᱠᱤᱪᱷᱩ ᱟᱹᱰᱤ ᱨᱚᱠᱚᱢ ᱠᱚ ᱞᱟᱹᱭᱟ ᱟᱫᱚ ᱯᱷᱮᱢᱮᱞᱤ ᱡᱩᱫᱤ ᱚᱱᱠᱟ ᱵᱩᱡᱷᱟᱹ ᱛᱮᱱ ᱠᱚ ᱛᱟᱦᱮᱱᱟ ᱛᱟᱦᱞᱮ ᱠᱷᱟᱱ ᱫᱚ ᱢᱟᱱᱮ ᱚᱱᱠᱟ ᱫᱚ ᱵᱟᱭ ᱵᱟᱭ ᱦᱩᱭ ᱠᱚᱜᱼᱟ ᱢᱮᱱᱠᱷᱟᱱ ᱱᱮᱛᱟᱨ ᱨᱮᱱ ᱫᱚ ᱚᱱᱠᱟ ᱵᱩᱡᱷᱟᱹᱣ ᱦᱚᱸᱛᱚ ᱵᱟᱝᱠᱚ ᱵᱩᱡᱷᱟᱹᱣᱮᱫᱼᱟ ᱩᱱᱟᱹᱜ ᱫᱚ
ᱦᱳᱭ ᱦᱳᱭ ᱦᱳᱭ᱾
ᱢᱮᱱ ᱫᱟ ᱫᱚ ᱪᱮᱫ ᱜᱤᱫᱽᱨᱟᱹ ᱢᱮᱱᱫᱟᱭ ᱢᱟᱱᱮ ᱩᱱᱤ ᱢᱮᱱ ᱠᱟᱫᱟᱭ ᱢᱟᱱᱮ ᱚᱱᱟ ᱮᱢᱟᱭ ᱛᱮᱜᱮ ᱦᱩᱭᱩᱜᱼᱟ ᱡᱮ ᱵᱟᱝ ᱮᱢᱟᱭ ᱦᱩᱭᱩᱜᱼᱟ ᱚᱱᱠᱟ ᱫᱚ ᱵᱟᱝ ᱩᱱᱤ ᱢᱮᱱ ᱠᱮᱫᱟᱭ ᱢᱟᱱᱮ ᱮᱢᱟᱭ ᱛᱮᱜᱮ ᱦᱩᱭᱩᱜᱼᱟ᱾
ᱦᱮᱸ ᱟᱫᱚ ᱛᱟᱨᱮᱱ ᱜᱤᱫᱽᱨᱟᱹ ᱠᱚᱫᱚ ᱚᱱᱠᱟ ᱢᱟᱱᱮ ᱵᱟᱠᱚ ᱥᱟᱥᱚᱱ ᱵᱟᱲᱟᱭᱮᱫ ᱠᱚᱣᱟ ᱢᱟᱱᱮ ᱫᱟᱞ ᱛᱟᱞ ᱠᱚ ᱢᱟᱱᱮ ᱮᱠᱫᱚᱢ ᱵᱟᱝᱟ ᱮᱠᱚᱢ ᱢᱮ ᱥᱟᱥᱚᱱ ᱢᱤᱫᱴᱤᱡ ᱡᱟᱦᱟᱸ ᱥᱟᱥᱚᱱ ᱨᱮ ᱢᱟᱱᱮ ᱵᱚᱛᱚᱨ ᱛᱟᱦᱮᱱᱟ ᱟᱭᱳᱼᱵᱟᱵᱟ ᱪᱮ ᱛᱟᱦᱞᱮ ᱱᱮᱛᱟᱨ ᱨᱮᱱ ᱜᱤᱫᱽᱨᱟᱹ ᱠᱚᱫᱚ ᱚᱱᱟ ᱫᱚ ᱵᱟᱹᱪᱩᱜ ᱛᱟᱠᱚᱣᱟ ᱮᱠᱫᱚᱢ
ᱮᱸ ᱦᱮᱜ
ᱦᱮᱸ᱾
ᱱᱮᱛᱟᱨ ᱫᱚ ᱚᱱᱟ ᱠᱚᱫᱚ ᱵᱟᱹᱭ ᱵᱟᱹᱭᱛᱮ ᱟᱫ ᱪᱟᱵᱟᱜ ᱠᱟᱱᱟ ᱢᱟᱱᱮ ᱥᱟᱥᱚᱱ ᱡᱤᱱᱤᱥ ᱛᱮᱫ ᱜᱮ ᱪᱟᱵᱟ ᱩᱛᱟᱹᱨ ᱠᱮᱜ-ᱟ ᱠᱚ, ᱱᱮᱛᱟᱨ ᱡᱮᱢᱚᱱ ᱤᱥᱠᱩᱞ ᱠᱚᱞᱮᱡᱽ ᱠᱚᱨᱮ ᱦᱚᱸ ᱧᱮᱞᱚᱜ ᱠᱟᱱᱟ ᱞᱟᱦᱟ ᱛᱮᱫᱚ ᱤᱥᱠᱩᱞ ᱠᱚᱞᱮᱡᱽ ᱠᱚᱨᱮ ᱦᱚᱸ ᱡᱮᱢᱚᱱ ᱚᱞᱚᱜ ᱠᱚ ᱡᱩᱫᱤ ᱵᱷᱟᱜᱤ ᱞᱮᱠᱟ ᱵᱟᱢ ᱞᱟᱹᱭ ᱤᱫᱤ ᱵᱟᱢ ᱯᱟᱲᱦᱟᱣ ᱤᱫᱤᱭᱟ ᱥᱮ ᱛᱚ ᱚᱱᱟ ᱤᱫᱤ ᱠᱟᱛᱮ ᱢᱟᱱᱮ ᱡᱟᱦᱟᱱᱟᱜ ᱜᱮ ᱥᱟᱥᱚᱱ ᱥᱮ ᱥᱟᱥᱛᱤ ᱠᱚ ᱧᱟᱢᱚᱜ ᱠᱟᱱ ᱛᱟᱦᱮᱸᱫ ᱢᱮᱱᱠᱷᱟᱱ ᱱᱮᱛᱟᱨ ᱫᱚ ᱪᱮᱫ ᱦᱚᱸ ᱵᱟᱝ, ᱟᱢ ᱯᱟᱲᱦᱟᱣ ᱮᱱ ᱵᱟᱢ ᱯᱟᱲᱦᱟᱣᱮᱱ ᱚᱱᱟᱫᱚ ᱢᱟᱱᱮ ᱟᱢ ᱪᱮᱛᱟᱱ ᱜᱮ ᱰᱤᱯᱮᱱᱰ ᱟᱭ, ᱱᱮᱛᱟᱨ ᱫᱚ ᱚᱱᱟ ᱵᱟᱝᱠᱚ ᱧᱮᱞᱟ ᱥᱮ ᱪᱮᱫᱟᱜ ᱵᱟᱢ ᱯᱟᱲᱦᱟᱜ ᱠᱟᱱᱟ ᱪᱮᱫ ᱠᱷᱟᱹᱛᱤᱨ ᱵᱟᱢ ᱯᱟᱲᱦᱟᱜ ᱠᱟᱱᱟ, ᱩᱱᱟᱹᱜ ᱠᱷᱚᱡᱽ ᱛᱚᱞᱟᱥ ᱫᱚ ᱵᱟᱝᱠᱚ ᱧᱮᱞᱮᱫᱼᱟ ᱱᱮᱛᱟᱨ ᱫᱚ᱾ ᱚᱱᱟ ᱛᱮᱜᱮ ᱱᱟᱦᱚᱭ ᱦᱳᱭᱛᱳ ᱦᱚᱸ ᱚᱞᱚᱜ ᱯᱟᱲᱦᱟᱜ ᱫᱚ ᱩᱱᱟᱹᱜ ᱪᱮᱦᱨᱟ ᱥᱟᱱᱟᱢ ᱜᱤᱫᱽᱨᱟᱹ ᱠᱚ ᱢᱟᱱᱮ ᱵᱟᱝᱠᱚ ᱯᱟᱲᱦᱟᱜ ᱠᱟᱱᱟ ᱩᱱᱟᱹᱜ ᱢᱚ ᱢᱚᱱ ᱢᱚᱱᱮ ᱠᱟᱛᱮ ᱫᱚ᱾
ᱦᱳᱭ᱾ ᱟᱨᱦᱚᱸ ᱢᱤᱫᱴᱤᱡ ᱡᱟᱦᱟᱸ ᱧᱮᱞ ᱧᱟᱢᱚᱜ ᱠᱟᱱᱟ ᱢᱟᱱᱮ ᱱᱮᱛᱟᱨ ᱨᱮᱱ ᱜᱤᱫᱽᱨᱟᱹ ᱠᱚᱫᱚ ᱢᱟᱱᱮ ᱮᱸ ᱴᱤᱪᱟᱨ ᱠᱚ ᱩᱱᱟᱹᱜ ᱥᱚᱱᱢᱟᱱ ᱠᱚ ᱵᱟᱠᱚ ᱮᱢᱟ ᱠᱚ ᱠᱟᱱᱟ, ᱥᱮ ᱢᱟᱱᱮ ᱠᱮᱞᱟᱥ ᱠᱚᱨᱮ ᱜᱮ ᱴᱤᱪᱟᱨ ᱠᱚᱣᱟᱜ ᱵᱟᱨᱮᱛᱮ ᱩᱞᱴᱟᱹ ᱯᱟᱞᱴᱟ ᱠᱚ ᱢᱮᱱᱫᱟ ᱢᱟᱱᱮ ᱟᱸ ᱪᱮᱫᱠᱟᱼᱼ ᱴᱤᱪᱟᱨ ᱠᱚᱣᱟᱜ ᱟᱸᱻ ᱴᱤᱪᱟᱨ ᱠᱚ ᱤᱫᱤ ᱠᱟᱛᱮᱫ ᱢᱤᱫᱴᱤᱡ ᱟᱠᱚᱴᱷᱮᱱ ᱚᱱᱮ ᱵᱚᱛᱚᱨ ᱠᱚ ᱚᱱᱮ ᱚᱱᱟ ᱠᱚ ᱵᱟᱪ ᱪᱩᱜᱼᱟ ᱟᱨ ᱪᱮᱫ᱾
ᱦᱮᱸ ᱢᱟᱱᱮ ᱥᱟᱱᱟᱢᱟᱜ ᱜᱮ ᱪᱟᱵᱟ ᱩᱛᱟᱹᱨ ᱠᱟᱱ ᱛᱟᱠᱚᱣᱟ ᱵᱚᱛᱚᱨ ᱠᱚ᱾
ᱫᱚᱢ ᱮᱠᱫᱚᱢ ᱮᱠᱫᱚᱢ᱾
ᱟᱨ ᱦᱚᱸᱜ-ᱚᱭ ᱡᱮ ᱚᱞᱚᱜ ᱯᱟᱲᱦᱟᱜ ᱵᱟᱝᱠᱚ ᱥᱮᱬᱟᱭᱮᱫᱼᱟ ᱛᱚ ᱱᱩᱠᱩ ᱫᱚ ᱦᱟᱼᱼ ᱯᱮᱱ ᱫᱤᱱ ᱫᱚ ᱢᱟᱱᱮ ᱡᱤᱭᱚᱱ ᱫᱚ ᱛᱟᱭᱚᱢ ᱨᱮᱜᱮ ᱛᱟᱦᱮᱱ ᱛᱟᱠᱚᱣᱟ ᱥᱮ ᱞᱟᱦᱟ ᱥᱮᱱ ᱫᱚ ᱵᱟᱝᱠᱚ ᱞᱟᱦᱟ ᱫᱟᱲᱮᱭᱟᱜᱼᱟ᱾ ᱱᱮᱛᱟᱨ ᱢᱟ ᱚᱞᱚᱜ ᱯᱟᱲᱦᱟᱜ ᱵᱟᱢ ᱥᱮᱬᱟ ᱚᱞᱚᱜ ᱯᱟᱲᱦᱟᱣ ᱛᱮᱜᱮ ᱫᱟᱲᱮ ᱫᱚ, ᱚᱞᱚᱜ ᱯᱟᱲᱦᱟᱜ ᱵᱟᱢ ᱥᱮᱬᱟ ᱞᱮᱱᱠᱷᱟᱱ ᱫᱚ ᱪᱮᱫ ᱠᱟᱹᱢᱤ ᱨᱮᱦᱚᱸ ᱟᱢ ᱫᱚ ᱥᱮ ᱥᱟ ᱢᱲᱟᱝ ᱥᱮᱱ ᱫᱚ ᱵᱟᱝ ᱮᱢ ᱥᱮᱱ
ᱦᱳᱭ ᱦᱳᱭ ᱮᱠᱫᱚᱢ᱾
ᱛᱚ ᱚᱢ ᱠᱤᱪᱷᱩ ᱚᱱᱠᱟᱱᱟᱜᱼᱼ ᱡᱮ ᱚᱞᱚᱜ ᱯᱟᱲᱦᱟᱣ ᱪᱮᱫᱟᱜ ᱞᱟᱹᱠᱛᱤᱜ ᱠᱟᱱᱟ ᱥᱮ ᱪᱮᱫ ᱠᱷᱟᱹᱛᱤᱨ ᱞᱟᱹᱠᱛᱤᱜ ᱠᱟᱱᱟ ᱚᱱᱟ ᱠᱚ ᱤᱫᱤ ᱠᱟᱛᱮ ᱠᱤᱪᱷᱩ ᱜᱟᱱᱮᱢ ᱢᱮᱱ ᱞᱮᱠᱷᱟᱡ
ᱚᱞᱚᱜ ᱯᱟᱲᱦᱟᱣ ᱪᱮᱫᱟᱜ ᱞᱟᱹᱠᱛᱤ ᱚᱞᱚᱜ ᱯᱟᱲᱦᱟᱜ ᱫᱚ ᱢᱤᱫᱴᱤᱱ ᱪᱤᱠᱟᱹᱧ ᱞᱟᱭᱟᱹ ᱮᱸᱻᱞᱟᱹᱠᱛᱤ ᱫᱚ ᱞᱟᱹᱠᱛᱤᱭᱟᱱ ᱡᱤᱱᱤᱥ ᱜᱮ ᱮ ᱠᱟᱱᱟ ᱚᱞᱚᱜ ᱯᱟᱲᱦᱟᱜ ᱫᱚ ᱚᱞᱚᱜ ᱯᱟᱲᱦᱟᱜ ᱫᱚ ᱥᱩᱫᱩ ᱡᱮ ᱪᱟᱹᱠᱨᱤ ᱞᱟᱜᱤᱫ ᱵᱚᱱ ᱚᱞᱚᱜ ᱯᱟᱲᱦᱟᱜᱼᱟ ᱚᱱᱟ ᱫᱚ ᱵᱟᱝᱟ, ᱱᱤᱡᱮ ᱦᱚᱸ ᱢᱤᱫᱴᱤᱡ ᱜᱮᱭᱟᱱ ᱢᱤᱫᱴᱤᱡ ᱚᱨᱡᱚᱱᱚᱜᱼᱟ ᱟᱨ ᱪᱮᱫ᱾ ᱚᱞᱚᱜ ᱯᱟᱲᱦᱟᱜ ᱫᱟᱨᱟᱭ ᱛᱮᱫᱚ ᱟᱹᱰᱤ ᱠᱤᱪᱷᱩ ᱜᱮᱭᱟᱱ ᱚᱨᱡᱚᱱᱚᱜᱼᱟ ᱛᱚ ᱚᱱᱟ ᱫᱚ ᱡᱮᱢᱚᱱ ᱚᱱᱟ ᱠᱷᱟᱹᱛᱤᱨ ᱵᱚᱱ ᱚᱞᱚᱜ ᱯᱟᱲᱦᱟᱣ ᱫᱟᱲᱮᱭᱟᱜᱼᱟ᱾
ᱦᱮᱸ ᱫᱚ ᱡᱮᱢᱚᱱ ᱚᱞᱚᱜ ᱯᱟᱲᱦᱟᱣ ᱫᱟᱨᱟᱭ ᱛᱮᱫᱚ ᱢᱤᱫᱴᱮᱱ ᱢᱟᱹᱱᱢᱤᱭᱟᱜ ᱟᱪᱟᱨ ᱵᱮᱣᱦᱟᱨ ᱦᱚᱸ ᱯᱟᱞᱴᱟᱜ ᱛᱟᱭᱟ, ᱩᱱᱤ ᱫᱚ ᱥᱟᱱᱟᱢ ᱠᱤᱪᱷᱩ ᱥᱤᱠᱷᱱᱟᱹᱛ ᱢᱟᱱᱮ ᱥᱤᱠᱷᱱᱟᱹᱛ ᱡᱮᱢᱚᱱ ᱮᱴᱟᱜ ᱦᱚᱲ ᱡᱟᱦᱟᱸᱭ ᱚᱞᱚᱜ ᱵᱟᱠᱚ ᱚᱞᱚᱜ ᱯᱟᱲᱦᱟᱜ ᱵᱟᱝᱠᱚ ᱥᱮᱬᱟᱭᱼᱟ, ᱩᱱᱠᱩ ᱫᱚ ᱩᱱᱟᱹᱜ ᱫᱚ ᱟᱪᱟᱨ ᱵᱮᱵᱦᱟᱨ ᱡᱟᱦᱟᱸᱭ ᱯᱟᱲᱦᱟᱜ ᱠᱟᱱᱟᱭ ᱩᱱᱤ ᱜᱤᱫᱽᱨᱟᱹ ᱠᱷᱚᱱ ᱫᱚ ᱟᱪᱟᱨ ᱵᱮᱵᱦᱟᱨ ᱦᱚᱸ ᱵᱷᱮᱜᱟᱨ ᱜᱮ ᱛᱟᱦᱮᱱ ᱛᱟᱭᱟ, ᱟᱨ ᱡᱟᱦᱟᱸᱭ ᱚᱞᱚᱜ ᱯᱟᱲᱦᱟᱜ ᱛᱚ ᱥᱤᱠᱷᱱᱟᱹᱛ ᱩᱱᱤ ᱛᱚ ᱢᱟᱱᱮ ᱦᱟᱯᱮᱱ ᱫᱤᱱ ᱨᱮ ᱞᱟᱦᱟᱥᱮᱱᱮ ᱥᱮᱱ ᱫᱟᱲᱮᱭᱟᱜᱟᱭ ᱥᱮ ᱡᱟᱦᱟᱸ ᱛᱤᱥ ᱠᱳᱱᱳ ᱠᱤᱪᱷᱩ ᱨᱮ ᱛᱟᱭᱚᱢ ᱨᱮᱫᱚ ᱵᱟᱭ ᱛᱟᱦᱮᱱᱟ, ᱢᱮᱱᱠᱷᱟᱱ ᱡᱟᱦᱟᱸᱭ ᱚᱞᱚᱜ ᱯᱟᱲᱦᱟᱜ ᱜᱮ ᱵᱟᱭ ᱛᱚ ᱩᱱᱤ ᱫᱚᱚᱴ ᱢᱟᱱᱮ ᱚᱱᱟ ᱠᱚ ᱫᱤᱠ ᱫᱚ ᱪᱮᱫ ᱦᱚᱸ ᱵᱟᱭ ᱵᱩᱡᱟ ᱚᱠᱟᱴᱟᱜ ᱵᱮᱥ ᱠᱟᱹᱢᱤ ᱠᱟᱱᱟ ᱚᱠᱟᱴᱟᱜ ᱵᱟᱹᱲᱤᱡ ᱠᱟᱹᱢᱤ ᱠᱟᱱᱟᱢᱟ ᱚᱱᱟ ᱫᱚ ᱢᱟᱱᱮ ᱵᱟᱝ ᱮ ᱵᱩᱡᱷᱟᱹᱣ ᱧᱟᱢ ᱫᱟᱲᱮᱭᱟᱜᱼᱟ᱾
ᱦᱳᱭ ᱮᱠᱫᱚᱢ ᱮᱠᱫᱚᱢ᱾ ᱟᱨ ᱟᱢᱫᱚ ᱟᱢᱫᱚ ᱛᱤᱱᱟᱹᱜᱴᱟ ᱚᱞᱚᱜ ᱯᱟᱲᱦᱟᱣ ᱠᱟᱱ ᱛᱮᱢ?
ᱤᱧᱟᱹᱜ ᱫᱚ ᱱᱤᱛᱚᱜ ᱱᱚᱜᱼᱚᱭ ᱠᱚᱞᱮᱡᱽ ᱞᱮᱵᱮᱞ ᱥᱮᱱᱚᱜ ᱠᱟᱱᱟ᱾
ᱦᱮ ᱠᱚᱞᱮᱡᱽ ᱚᱠᱟ ᱭᱟ ᱱᱤᱭᱟᱹ ᱫᱚ?
ᱮᱭᱟᱨ ᱵᱚᱞᱛᱮ ᱢᱩᱪᱟᱹᱫ ᱫᱚ ᱟᱹᱣᱨᱤ ᱢᱩᱪᱟᱹᱫᱱᱟᱜᱼ ᱮ ᱟᱨᱟᱢᱵᱚ ᱟᱠᱟᱱᱟ ᱮᱛᱚᱦᱚᱵ᱾
ᱮᱸ ᱱᱤᱭᱟᱹ ᱯᱷᱟᱥᱴ ᱤᱭᱟᱨ ᱛᱟᱢ?
ᱦᱮᱸ
ᱚᱸ
ᱦᱮᱸᱛᱚ ᱟᱞᱟᱝᱼᱟᱜ ᱚᱠᱛᱚ ᱠᱚᱸ ᱦᱩᱭ ᱜᱚᱫ ᱮᱱᱟ ᱟᱫᱚ ᱤᱱᱟᱹᱜ ᱜᱮ
ᱚᱠᱛᱚ ᱫᱚ ᱦᱩᱭᱮᱱ ᱛᱟᱞᱟᱝ-ᱟ ᱾ ᱴᱷᱤᱠ ᱜᱮᱭᱟ ᱛᱟᱦᱞᱮ ᱦᱮᱸ ᱢᱟ ᱥᱟᱹᱜᱩᱱ ᱧᱤᱫᱟᱹ